ᱦᱮᱸ ᱜᱚᱝᱠᱮᱸ ᱟᱡᱚᱢ ᱧᱟᱢᱚᱜ ᱠᱟᱱᱟ ᱟᱹᱞᱤᱧᱟᱜ ᱨᱚᱲ?
ᱦᱮᱸ ᱜᱚᱝᱢ ᱠᱮᱸ ᱟᱸᱡᱚᱢᱚᱜ ᱠᱟᱱᱟ ᱾
ᱦᱮᱸ ᱟᱫᱚ ᱜᱚᱝᱠᱮ ᱪᱮᱜ ᱠᱚᱵᱮᱱ ᱪᱤᱠᱟᱹᱭᱫᱟ?
ᱜᱚᱝᱠᱮ ᱱᱤᱛ ᱫᱷᱟᱹᱵᱤᱡ ᱫᱚ ᱚᱲᱟᱜ ᱨᱮᱜᱮ ᱢᱮᱱᱟᱜ ᱠᱟᱜ ᱞᱤᱧᱟᱹ ᱾
ᱚᱝ ᱡᱚᱢ ᱵᱟᱲᱟ ᱠᱚ ᱦᱩᱭᱱᱟ ᱥᱮ ᱵᱟᱝ?
ᱦᱮᱸ ᱜᱚᱝᱠᱮ ᱡᱚᱢ ᱵᱟᱲᱟ ᱠᱚ ᱦᱩᱭ ᱠᱟᱱᱟ, ᱟᱹᱵᱤᱱ ᱜᱮ ᱡᱚᱢ ᱵᱟᱲᱟ ᱠᱟᱫᱟ ᱵᱤᱱ ᱥᱮ ᱵᱟᱝ ᱜᱚᱝᱠᱮ?
ᱦᱮᱸ ᱟᱹᱞᱤᱧᱟᱜ ᱫᱚ ᱟᱹᱣᱨᱤ ᱞᱤᱧ ᱡᱚᱢᱟ ᱱᱟᱦᱟᱜ ᱱᱤᱛᱚᱜ ᱦᱚᱸ ᱡᱚᱢ ᱵᱟᱲᱟ ᱦᱩᱭᱩᱜᱼᱟ ᱱᱟᱦᱟᱜ ᱠᱟᱴᱤᱪ ᱯᱚᱨᱮ ᱾
ᱟᱪᱷᱟ ᱟᱪᱷᱟ ᱾
ᱦᱩᱸᱻ᱾
ᱛᱟᱞᱦᱮ ᱜᱚᱝᱠᱮ ᱚᱱᱛᱮ ᱱᱟᱜ ᱦᱚᱭ ᱦᱤᱥᱤᱫ ᱠᱚ ᱚᱠᱟᱞᱮᱠᱟ?
ᱦᱤᱥᱤᱫ ᱠᱚ ᱵᱚᱞᱛᱮ ᱦᱚᱜᱼᱚᱭ ᱢᱤᱫ ᱜᱷᱟᱹᱲᱤᱡ ᱞᱟᱦᱟ ᱨᱮᱜᱮ ᱫᱟᱜᱮᱜ ᱛᱟᱦᱮᱸᱜ, ᱱᱤᱛᱚᱜ ᱜᱮ ᱠᱟᱹᱴᱤᱡ ᱵᱚᱱᱫᱚ ᱠᱟᱫᱟ ᱾ ᱠᱟᱹᱡ ᱠᱟᱹᱡ ᱫᱚ ᱫᱟᱜᱮᱜ ᱜᱮᱭᱟ ᱱᱤᱛᱚᱜ ᱦᱚᱸ ᱚᱱᱛᱮ ᱫᱚ?
ᱦᱮᱸ ᱜᱚᱝᱠᱮ ᱱᱚᱛᱮ ᱦᱚᱸ ᱦᱚᱞᱟ ᱢᱟᱫᱽᱷᱮᱨ ᱫᱚ ᱵᱟᱭ ᱫᱟᱜ ᱠᱟᱫᱟ, ᱛᱮᱦᱮᱧ ᱜᱮ ᱦᱟᱸᱜ ᱠᱟᱹᱡ ᱫᱟᱜ ᱮᱫ ᱛᱟᱦᱮᱸᱜᱼᱟ, ᱛᱮᱦᱮᱧ ᱜᱮ᱾
ᱚᱸᱻ᱾ ᱦᱳᱭᱻ ᱦᱳᱭᱻ ᱱᱚᱛᱮ ᱦᱚᱸ, ᱚᱱᱠᱟ ᱜᱮ ᱦᱚᱞᱟ ᱟᱨ ᱢᱟᱦᱫᱮᱨ ᱛᱮᱫ ᱠᱟᱹᱴᱤᱡ ᱮ ᱯᱷᱟᱸᱠᱟ ᱧᱚᱜ ᱞᱮᱫᱟ᱾ ᱵᱟᱝ ᱠᱷᱟᱱ ᱟᱫᱚ ᱫᱤᱱ ᱜᱮ ᱫᱟᱜ ᱠᱟᱫᱟᱭ ᱞᱟᱦᱟ ᱦᱚᱸᱭ ᱫᱟᱜ ᱠᱟᱫᱟ, ᱟᱨ ᱛᱮᱦᱮᱧ ᱢᱟ ᱥᱟᱨᱟᱫᱤᱱ ᱜᱮᱭ ᱫᱟᱜ ᱠᱟᱫᱟᱭ᱾
ᱟᱪᱪᱷᱟᱻ ᱟᱪᱪᱷᱟᱻ᱾ ᱛᱚᱵᱮ ᱜᱚᱝᱠᱮ ᱪᱟᱥ ᱠᱟᱹᱢᱤ ᱠᱚᱫᱚ ᱪᱮᱫᱞᱮᱠᱟ ᱦᱳᱭᱳᱜ ᱠᱟᱱᱟ ᱥᱮ ᱵᱟᱝ?
ᱟᱸᱻᱦᱮᱸ ᱦᱩᱭᱩᱜ ᱠᱟᱱᱟ, ᱟᱞᱮᱥᱮᱫ ᱫᱚ ᱱᱤᱛᱚᱜ ᱫᱚ ᱢᱟᱱᱮ, ᱡᱚᱛᱚ ᱦᱚᱲ ᱫᱚ ᱵᱟᱝ ᱠᱤᱪᱷᱩ ᱠᱤᱪᱷᱩ ᱠᱟᱛᱮ ᱨᱚᱦᱚᱭ ᱠᱚ ᱞᱟᱜᱟᱣ ᱠᱟᱫᱟ ᱟᱨ ᱪᱮᱜ᱾
ᱟᱪᱪᱷᱟᱻ ᱟᱪᱪᱷᱟᱻ᱾ ᱦᱮᱸ ᱜᱚᱝᱠᱮ ᱟᱞᱮ ᱥᱮᱜ ᱦᱚᱸ ᱱᱚᱝᱠᱟ ᱮᱦᱚᱵ ᱦᱩᱭ ᱠᱟᱱᱟ ᱦᱟᱸᱜ᱾ ᱦᱟᱞᱮ ᱦᱟᱞᱮ ᱜᱮ᱾ ᱫᱟᱜ ᱠᱚᱦᱚᱸ ᱵᱟᱹᱫᱽ ᱠᱷᱮᱛ ᱨᱮ ᱛᱚᱸᱵᱟ ᱞᱮᱱ ᱛᱮᱦᱮᱸᱼᱟ ᱩᱱ ᱥᱚᱢᱚᱭ ᱟᱵᱟᱨ ᱫᱚᱢᱮ ᱥᱤᱛᱩᱝ ᱠᱮᱜ ᱠᱷᱟᱱ ᱫᱟᱜ ᱠᱚᱦᱚᱸ ᱟᱬᱜᱚ ᱪᱟᱲᱟᱭ ᱱᱟ ᱟᱫᱚ᱾ ᱟᱯᱮ ᱦᱟᱸᱜ ᱚᱱᱟᱛᱮ ᱵᱤᱞᱚᱢ ᱧᱚᱜᱚᱜ ᱠᱟᱱᱟ ᱱᱤᱭᱟᱹ ᱫᱷᱟᱣ ᱦᱟᱸᱜ ᱨᱚᱦᱚᱭ ᱠᱚ ᱦᱟᱸᱜ ᱾ ᱚᱱᱟ ᱠᱷᱟᱹᱛᱤᱨ ᱵᱤᱞᱚᱢ ᱧᱚᱜᱚᱜ ᱠᱟᱱᱟ ᱨᱚᱦᱚᱭ ᱠᱚ ᱦᱟᱸᱜ ᱠᱟᱹᱴᱤᱡ ᱾
ᱳᱸᱻ ᱟᱞᱮ ᱥᱮᱫ ᱦᱚᱸ ᱱᱤᱭᱟᱹ ᱫᱷᱟᱣ ᱫᱚ ᱠᱟᱹᱴᱤᱡ ᱢᱟᱱᱮ ᱫᱮᱨᱤ ᱧᱚᱜ ᱠᱟᱛᱮ ᱫᱟᱜ ᱠᱟᱫᱟᱭ ᱛᱚ᱾ ᱟᱫᱚ ᱚᱱᱟ ᱠᱟᱛᱮ ᱟᱞᱮᱥᱮᱱ ᱦᱚᱸ ᱠᱟᱹᱴᱤᱡ ᱢᱟᱱᱮ ᱫᱮᱨᱤ ᱧᱚᱜ ᱛᱮ ᱜᱮ ᱤᱭᱟᱹ ᱠᱟᱱᱟ, ᱪᱟᱥ ᱠᱟᱹᱢᱤ ᱠᱚᱫᱚ ᱠᱚ ᱟᱨᱟᱢᱵᱚ ᱠᱟᱫᱟ᱾ ᱟᱨ ᱟᱞᱮᱥᱮᱫ ᱫᱚ ᱚᱱᱟ ᱠᱮᱱᱟᱞ ᱠᱚᱨᱮᱱᱟᱜ ᱫᱟᱜ ᱢᱮᱱᱟᱜᱼᱟ ᱛᱚ, ᱟᱫᱚ ᱚᱱᱟ ᱠᱚᱛᱮ ᱜᱮᱠᱚ ᱪᱟᱥ ᱵᱟᱲᱟᱭ ᱜᱮᱭᱟ ᱡᱟᱹᱥᱛᱤ ᱫᱚ᱾ ᱚᱱᱟ ᱠᱷᱟᱹᱛᱤᱨ ᱛᱚᱵᱩ ᱨᱮᱦᱚᱸ ᱚᱱᱟ ᱠᱟᱹᱴᱤᱡ ᱞᱟᱦᱟ ᱧᱚᱜ ᱠᱟᱱᱟ᱾
ᱛᱟᱦᱚᱞᱮ ᱜᱚᱝᱠᱮ ᱟᱯᱮᱥᱮᱫ ᱫᱚ, ᱪᱮᱫ ᱠᱚ ᱪᱟᱥᱚᱜ ᱛᱮ, ᱦᱳᱲᱳ ᱵᱟᱫ ᱠᱟᱛᱮᱜ?
ᱟᱸᱻ, ᱡᱟᱹᱥᱛᱤ ᱫᱚ ᱦᱩᱲᱩ ᱜᱮᱠᱚ ᱪᱟᱥᱟ ᱟᱨ ᱦᱩᱲᱩ ᱵᱟᱛ ᱫᱚ ᱢᱟᱱᱮ ᱱᱤᱭᱟᱹ ᱥᱚᱢᱚᱭ ᱫᱚ ᱦᱩᱲᱩ ᱜᱮᱠᱚ ᱪᱟᱥᱟ, ᱦᱩᱲᱩ ᱵᱟᱛ ᱠᱟᱛᱮ ᱮᱡᱟᱴᱜ ᱠᱤᱪᱩ ᱵᱟᱠᱚ ᱪᱟᱥᱟ᱾ ᱟᱨ ᱚᱱᱟ ᱨᱮᱭᱟᱲ ᱫᱤᱱ ᱫᱚ, ᱛᱩᱲᱤ ᱠᱚ ᱪᱟᱥ ᱜᱮᱭᱟ ᱛᱩᱲᱤ ᱠᱚ ᱟᱨ ᱟᱞᱩ ᱠᱚ᱾ ᱤᱱᱟᱹ ᱠᱚ ᱜᱮ᱾
ᱟᱪ
ᱟᱯᱮ ᱚᱱᱛᱮ ᱫᱚ ᱜᱚᱝᱠᱮ ᱪᱮᱫ ᱠᱚ ᱪᱟᱥᱟ?
ᱦᱮᱸ ᱜᱚᱝᱠᱮ ᱟᱞᱮ ᱥᱚᱢᱚᱭ ᱱᱤᱭᱟᱹ ᱥᱚᱢᱚᱭ ᱫᱚ ᱦᱳᱲᱳ ᱜᱮ ᱪᱟᱥ ᱦᱳᱭᱳᱜᱼᱟ᱾ ᱱᱚᱣᱟ ᱯᱚᱨ ᱦᱳᱲᱳ ᱠᱚ ᱨᱟᱠᱟᱵᱽ ᱠᱟᱛᱮ ᱦᱟᱸᱜ ᱩᱱᱫᱚ ᱟᱞᱩ ᱠᱚ ᱪᱟᱥᱚᱜᱼᱟ, ᱯᱮᱸᱭᱟᱡ ᱠᱚ᱾ ᱟᱨ ᱚᱱᱮ ᱟᱱᱟᱡᱽ ᱯᱟᱹᱛᱤ ᱠᱚ ᱪᱟᱥ ᱦᱩᱭᱩᱜᱼᱟ, ᱦᱟᱸᱜ ᱛᱩᱲᱤ ᱠᱚᱢᱟ ᱪᱟᱥᱚᱜ ᱜᱮᱭᱟ᱾
ᱦᱟᱸᱻ᱾ ᱟᱞᱮ ᱱᱳᱛᱮ ᱦᱚᱸ ᱚᱱᱠᱟ ᱜᱮ ᱦᱩᱲᱩ ᱜᱮ ᱡᱟᱹᱥᱛᱤ ᱠᱚ ᱪᱟᱥ ᱠᱚ᱾
ᱛᱟᱞᱦᱮ ᱜᱚᱝᱠᱮ ᱟᱯᱮ ᱥᱮᱫ ᱫᱚ ᱦᱟᱸᱜ ᱱᱤᱛ ᱫᱷᱟᱹᱵᱤᱡ ᱫᱚ, ᱪᱮᱫ ᱠᱚᱛᱮ ᱠᱚ ᱥᱤᱭᱳᱜ ᱠᱟᱱᱛᱮ ᱵᱟᱹᱫᱽ ᱠᱷᱮᱛ ᱠᱚᱫᱚ?
ᱦᱮᱸ ᱪᱮᱫᱠᱟ ᱜᱚᱝᱠᱮ?
ᱞᱟᱹᱭ ᱫᱟᱞᱤᱧ ᱡᱮ ᱱᱤᱛ ᱫᱷᱟᱨᱤᱡ ᱫᱚ ᱦᱟᱸᱜ ᱪᱮᱫ ᱠᱚᱛᱮᱯᱮ ᱥᱤ ᱵᱟᱲᱟᱭᱫᱟ ᱵᱟᱹᱫᱽ ᱠᱷᱮᱛ ᱠᱚᱫᱚ?
ᱚ ᱵᱟᱹᱫᱽ ᱠᱷᱮᱛ ᱠᱚᱫᱚ? ᱟᱞᱮ ᱱᱚᱛᱮ ᱫᱚ ᱢᱟᱱᱮ ᱱᱟᱦᱮᱞ ᱠᱚᱛᱮ ᱫᱚ ᱚᱱᱠᱟ ᱫᱚ ᱵᱟᱠᱚ ᱥᱤ ᱵᱟᱲᱟᱭ ᱜᱮᱭᱟ? ᱟᱫᱚ ᱱᱤᱛᱳᱜ ᱫᱚ ᱤᱭᱟᱹ ᱴᱨᱟᱠᱴᱚᱨ ᱠᱚᱛᱮ ᱡᱟᱹᱥᱛᱤ ᱠᱚ ᱥᱤᱭᱟ ᱾
ᱟᱪᱪᱷᱟ ᱦᱮᱸ ᱜᱚᱝᱠᱮ ᱟᱞᱮᱥᱮᱫ ᱦᱚᱸ ᱚᱱᱠᱟ ᱱᱟᱦᱮᱞ ᱠᱚᱢᱟ ᱵᱟᱹᱱᱩᱜᱼᱟ᱾ ᱚᱱᱠᱟ ᱵᱚᱱᱫᱚ ᱟᱠᱟᱱᱟ ᱦᱩᱭᱩᱜ ᱠᱟᱱᱟ᱾ ᱩᱸ ᱟᱴ, ᱱᱚ ᱵᱚᱪᱷᱚᱨ ᱜᱟᱱ ᱦᱩᱭᱩᱜ ᱠᱟᱱᱟ ᱱᱟᱦᱮᱞ ᱠᱚᱦᱚᱸ ᱵᱟᱠᱚ ᱪᱟᱥᱮᱫ ᱠᱟᱱᱟ ᱱᱟᱦᱮᱞ ᱛᱮᱫᱚ ᱵᱟᱠᱚ ᱥᱤᱭᱫᱟ ᱴᱨᱟᱠᱴᱟᱨ ᱛᱮᱜᱮ ᱵᱟ ᱥᱤᱭᱳᱜ ᱠᱟᱱᱟ ᱱᱮᱛᱟᱨ ᱟᱨ ᱱᱟᱦᱮᱞ ᱛᱮ ᱥᱤ ᱞᱮᱠᱷᱟᱱ ᱫᱚ ᱵᱟᱝ ᱦᱩᱭᱩᱜᱼᱟ᱾ ᱢᱤᱫ ᱫᱷᱟᱣ ᱛᱮ ᱫᱚ ᱵᱟᱝ ᱜᱟᱱᱚᱜ ᱚᱱᱟ ᱯᱮ, ᱯᱩᱱ ᱫᱷᱟᱣ ᱥᱤ ᱦᱩᱭᱩᱜᱼᱟ ᱜᱚᱝᱠᱮ᱾ ᱟᱨ ᱚᱠᱛᱚ ᱦᱚᱸ ᱵᱟᱹᱲᱛᱤ ᱞᱟᱜᱟᱜᱼᱟ ᱵᱟᱝ ᱱᱟᱦᱮᱞ ᱛᱮ ᱫᱚ
ᱚ
ᱛᱟᱦᱚᱞᱮ ᱜᱚᱝᱢᱠᱮ ᱪᱮᱫ ᱠᱚᱵᱤᱱ ᱪᱤᱠᱟᱹ ᱵᱟᱲᱟᱭᱮᱫ ᱟᱹᱵᱤᱱ ᱫᱚ
ᱟᱹᱞᱤᱧ ᱫᱚ ᱪᱮᱫ ᱦᱚᱸ ᱵᱟᱝ ᱟᱹᱞᱤᱧ ᱫᱚ ᱱᱤᱛᱚᱜ ᱞᱤᱧ ᱯᱟᱲᱦᱟᱜ ᱠᱟᱱᱟ ᱪᱮᱫ ᱚᱞᱚᱜ ᱯᱟᱲᱦᱟᱜ
ᱟᱪᱪᱷᱟ ᱟᱪᱪᱷᱟ
ᱦᱳᱭ ᱦᱳᱭ ᱟᱵᱤᱱ ᱫᱚ ᱜᱚᱢᱠᱮ ᱪᱮᱫ ᱵᱤᱱ ᱪᱤᱠᱟᱹᱭᱟ
ᱦᱮᱸ ᱜᱚᱝᱠᱮ ᱟᱹᱞᱤᱧ ᱦᱚᱸ ᱚᱱᱠᱟᱜᱮ ᱚᱞᱚᱜ ᱡᱤᱭᱚᱱ ᱦᱟᱸᱜ ᱞᱤᱧ ᱢᱩᱪᱟᱹᱫ ᱟᱹᱜᱩ ᱟᱠᱟᱫᱟ ᱦᱟᱸᱜ ᱟᱨ, ᱟᱨ ᱚᱱᱠᱟ ᱢᱮᱱᱟᱜ ᱛᱟᱞᱮᱭᱟ ᱢᱤᱫ ᱥᱮᱨᱢᱟ ᱞᱮᱠᱟ ᱦᱟᱜ ᱵᱟᱹᱠᱤ ᱢᱮᱱᱟᱜ ᱛᱟᱹᱞᱤᱧᱟ ᱟᱹᱞᱤᱧ ᱦᱚᱸ
ᱚ᱾ ᱛᱚ ᱜᱚᱢᱠᱮ ᱟᱹᱵᱤᱱ ᱫᱚ ᱛᱟᱦᱚᱞᱮ ᱚᱠᱟ ᱨᱮᱵᱤᱱ ᱛᱟᱦᱮᱸᱱ ᱜᱮᱭᱟ, ᱚᱲᱟᱜ ᱨᱮᱜᱮ ᱵᱤᱱ ᱛᱟᱸᱦᱮᱱ ᱜᱮᱭᱟ ᱥᱮ ᱢᱟᱱᱮ ᱵᱟᱦᱨᱮ ᱠᱚᱨᱮ ᱜᱮ ᱵᱤᱱ ᱛᱟᱦᱮᱸᱱᱟ?
ᱜᱚᱝᱠᱮ ᱟᱹᱞᱤᱧ ᱫᱚ ᱦᱟᱸᱜ ᱚᱲᱟᱜ ᱠᱚᱨᱮ ᱫᱚ ᱵᱟᱹᱞᱤᱧ ᱛᱟᱦᱮᱸᱱᱟ᱾ ᱵᱟᱭᱨᱮ ᱥᱮᱫ ᱨᱮᱜᱮ ᱞᱤᱧ ᱚᱞᱚᱜ ᱯᱟᱲᱦᱟᱜᱼᱟ ᱟᱫᱚ ᱯᱷᱤᱨᱤ ᱜᱮᱞᱤᱧ ᱛᱟᱦᱮᱸᱱᱟ ᱟᱫᱚ ᱦᱟᱸᱜ ᱠᱟᱹᱴᱤᱡ ᱵᱤᱱᱤᱰ ᱠᱚᱦᱚᱸ ᱢᱩᱪᱟᱹᱫ ᱵᱟᱲᱟᱣ ᱟᱠᱟᱱ ᱛᱟᱦᱮᱸᱜ, ᱠᱟᱹᱴᱤᱡ ᱚᱲᱟᱜ ᱥᱮᱫ ᱞᱤᱧ ᱦᱮᱡ ᱟᱠᱟᱱᱟ ᱟᱹᱞᱤᱧ ᱦᱟᱸᱜ᱾ ᱫᱚ ᱪᱟᱥ ᱠᱟᱹᱢᱤ ᱠᱚᱦᱚᱸ ᱠᱟᱹᱴᱤᱡ ᱵᱟᱠᱤ ᱢᱮᱱᱟᱜᱼᱟ ᱠᱟᱹᱴᱤᱡ ᱠᱟᱹᱢᱤ ᱦᱩᱭᱩᱜᱼᱟ ᱠᱷᱮᱛ ᱠᱚᱨᱮ ᱦᱚᱸ᱾ ᱠᱟᱹᱴᱤᱡ ᱚᱲᱟᱜ ᱥᱮᱫ ᱞᱤᱧ ᱦᱮᱡ ᱠᱟᱱᱟ ᱦᱟᱸᱜ᱾
ᱚ᱾ ᱟᱹᱞᱤᱧ ᱦᱚᱸ ᱚᱱᱠᱟ ᱜᱮ ᱚᱲᱟᱜ ᱠᱚᱨᱮ ᱫᱚ ᱚᱱᱠᱟ ᱩᱱᱟᱹᱜ ᱡᱟᱹᱥᱛᱤ ᱫᱚ ᱵᱟᱹᱞᱤᱧ ᱛᱟᱦᱮᱱ ᱜᱮᱭᱟ᱾ ᱢᱟᱱᱮ ᱵᱟᱨᱦᱮ ᱥᱮᱫ ᱨᱮᱜᱮᱞᱤᱧ ᱛᱟᱦᱮᱱ ᱜᱮᱭᱟ᱾ ᱛᱚᱜ ᱦᱚᱸ ᱵᱟᱭᱨᱮ ᱨᱮᱜᱮ ᱢᱮᱱᱟᱜ ᱞᱤᱧᱟᱹ, ᱟᱪᱪᱷᱟ᱾
ᱛᱟᱦᱚᱞᱮ ᱜᱚᱝᱠᱮ ᱚᱠᱟ ᱠᱚᱨᱮ ᱫᱟᱬᱟᱱ ᱠᱚᱵᱤᱱ ᱥᱮᱱ ᱟᱠᱟᱱ ᱛᱮ?
ᱫᱟᱬᱟᱱ ᱠᱚ ᱫᱚ ᱚᱱᱠᱟ ᱫᱚ ᱩᱱᱟᱹᱜ ᱵᱟᱝ ᱥᱮᱱ ᱵᱟᱲᱟ ᱦᱩᱭ ᱟᱠᱟᱱᱟ ᱛᱚ ᱚᱱᱠᱟ ᱯᱷᱮᱢᱟᱥ ᱤᱭᱟᱹ ᱡᱟᱭᱜᱟ ᱧᱩᱛᱩᱢᱟᱱ ᱡᱟᱭᱜᱟ ᱠᱚᱫᱚ ᱟᱨ ᱪᱮᱫ ᱤᱭᱟᱹ ᱞᱩᱜᱩ ᱵᱩᱨᱩ ᱪᱟᱞᱟᱣ ᱦᱩᱭ ᱞᱮᱱᱟ᱾ ᱢᱤᱫ ᱫᱷᱟᱣ ᱟᱨ ᱟᱨ ᱚᱝᱠᱟ ᱫᱚ ᱵᱟᱝ ᱪᱟᱞᱟᱣ ᱵᱟᱲᱟ ᱦᱩᱭ ᱠᱟᱱᱟ ᱟᱨ ᱦᱟᱡᱟᱨ ᱫᱩᱣᱟᱹᱨᱤ ᱢᱤᱫ ᱫᱷᱟᱣ ᱪᱟᱞᱟᱣ ᱦᱩᱭ ᱞᱮᱱᱟ᱾ ᱟᱨ ᱵᱟᱝᱠᱷᱟ ᱚᱝᱠᱟ ᱩᱱᱟᱹᱜ ᱫᱟᱲᱟᱱ ᱠᱚᱫᱚ ᱵᱟᱝ ᱪᱟᱞᱟᱣ ᱦᱩᱭ ᱠᱟᱱᱟ᱾
ᱟᱪᱪᱷᱟ ᱵᱚᱞᱮ ᱫᱟᱬᱟᱱ ᱠᱚᱫᱚ ᱜᱚᱝᱠᱮ ᱪᱟᱞᱟᱜ ᱵᱩᱡᱷᱟᱹᱣ ᱵᱤᱱ ᱜᱮᱭᱟ ᱥᱮ ᱵᱟᱝᱜᱮ?
ᱦᱮᱸ ᱠᱩᱥᱤ ᱫᱩᱞᱤᱧ ᱠᱩᱥᱤᱭᱟᱜ ᱜᱮᱭᱟ ᱟᱫᱚ ᱚᱱᱠᱟ ᱫᱚ ᱱᱟᱜ ᱢᱟᱱᱮ ᱥᱚᱢᱚᱭ ᱠᱚ ᱵᱟᱝ ᱧᱟᱢᱚᱜ ᱠᱟᱱᱟ ᱥᱚᱢᱚᱭ ᱠᱚᱫᱚ ᱢᱟᱨᱟᱝ ᱠᱟᱛᱷᱟ ᱫᱚ ᱵᱟᱝ ᱠᱟᱱᱟ ᱮᱠᱪᱩᱞᱤ ᱟᱫᱚ ᱠᱟᱹᱣᱰᱤ ᱠᱚᱦᱚᱸ ᱞᱟᱜᱟᱜᱼᱟ ᱛᱚ ᱟᱫᱚ ᱚᱱᱟ ᱠᱚᱨᱮᱱᱟᱜ ᱚᱵᱷᱟᱵ ᱠᱚᱛᱮ ᱠᱟᱹᱴᱤᱡ ᱵᱟᱝ ᱪᱟᱞᱟᱣ ᱵᱟᱲᱟ ᱦᱩᱭ ᱠᱟᱱᱟ ᱚᱱᱠᱟ ᱫᱟᱬᱟᱱ ᱠᱚᱫᱚ᱾
ᱦᱳᱭ ᱦᱳᱭ, ᱛᱟᱦᱚᱞᱮ ᱜᱚᱝᱠᱮ ᱟᱯᱮᱭᱟᱫ ᱠᱟᱹᱡ ᱵᱤᱱ ᱵᱤᱱ ᱚᱞᱚᱜ ᱠᱟᱱ ᱫᱚ ᱛᱟᱞᱦᱮ ᱚᱱᱮ ᱡᱟᱦᱟᱸ ᱚᱞᱚᱜ ᱢᱟᱱᱮ ᱥᱮᱪᱮᱫ ᱯᱨᱚᱛᱤᱥᱴᱷᱟᱱ ᱠᱷᱚᱱᱟᱜ ᱚᱱᱠᱟ ᱮᱰᱩᱠᱮᱥᱚᱱ ᱴᱩᱨ ᱠᱚ ᱵᱟᱠᱚ ᱤᱫᱤ ᱯᱮᱛᱮ ᱟᱯᱮ ᱥᱮᱫ ᱫᱚ?
ᱵᱟᱝᱟ ᱟᱞᱮ ᱫᱚ ᱩᱱᱟᱹᱜ ᱴᱟ ᱫᱚ ᱚᱝᱠᱟ ᱵᱟᱠᱚ ᱤᱫᱤ ᱞᱮᱜᱮᱭᱟ᱾
ᱟᱪᱪᱷᱟ᱾
ᱢᱟᱱᱮ ᱢᱤᱫ ᱫᱷᱟᱣ ᱦᱚᱠᱚ ᱤᱫᱤ ᱞᱮᱫ ᱞᱮᱭᱟ ᱚᱱᱟ ᱦᱟᱡᱟᱨ ᱫᱩᱣᱟᱨᱤ ᱢᱤᱫᱷᱟᱣ ᱠᱚ ᱤᱫᱤ ᱞᱮᱫ ᱞᱮᱭᱟ ᱥᱩᱫᱷᱩ᱾ ᱟᱫᱚ ᱦᱟᱸᱜ ᱚᱱᱠᱟ ᱫᱚ ᱵᱟᱠᱚ ᱤᱫᱤᱭ ᱠᱟᱫ ᱞᱮᱭᱟ ᱚᱠᱟ ᱛᱮᱦᱚᱸ᱾
ᱦᱳᱭ ᱜᱚᱝᱠᱮ ᱟᱞᱮ ᱫᱚ ᱦᱟᱸᱜ ᱱᱚᱝᱠᱟ ᱱᱚᱝᱠᱟ ᱫᱚᱢᱮ ᱦᱟᱸᱜ ᱴᱩᱨ ᱠᱚ ᱛᱟᱸᱦᱮᱱ ᱛᱟᱞᱮ ᱜᱮᱭᱟ ᱱᱚᱝᱠᱟ ᱡᱟᱦᱟᱸᱭ ᱮᱰᱩᱠᱮᱥᱚᱱ ᱯᱷᱤᱞ ᱠᱚ ᱴᱩᱨ ᱦᱩᱭᱩᱜᱼᱟ ᱟᱞᱮ ᱥᱮᱫ ᱫᱚ ᱟᱞᱮ ᱚᱱᱟ, ᱚᱱᱟ ᱱᱤᱭᱟᱹ ᱠᱚᱜᱮ ᱦᱟᱸᱜ ᱠᱟᱹᱴᱤᱡ ᱦᱮᱸ ᱟᱹᱞᱤᱧ ᱫᱚ ᱦᱟᱸᱜ ᱱᱚᱣᱟ ᱠᱚ ᱞᱟᱹᱭ ᱜᱟᱱᱚᱜᱼᱟ ᱡᱟᱦᱟᱸ ᱫᱚ ᱢᱩᱠᱩᱴᱢᱩᱱᱤᱯᱩᱨ
ᱦᱮᱸ᱾
ᱠᱚᱭ ᱦᱟᱱᱮ ᱥᱟᱱᱛᱟᱞ ᱯᱚᱨᱜᱚᱱᱟ ᱟᱹᱞᱤᱧ ᱦᱚᱸ ᱢᱩᱨᱥᱤᱫᱟᱵᱟᱫ ᱨᱮᱱᱟᱜ ᱡᱟᱦᱟᱸ ᱦᱟᱡᱟᱨ ᱫᱩᱣᱟᱹᱨ ᱚᱸᱰᱮ ᱦᱚᱸᱞᱤᱧ ᱥᱮᱱ ᱞᱮᱱ ᱛᱟᱦᱮᱸᱫᱼᱟ᱾
ᱚ, ᱢᱟᱱᱮ ᱟᱭᱢᱟ ᱡᱟᱭᱜᱟ ᱜᱮ ᱵᱤᱱ ᱫᱟᱬᱟ ᱯᱩᱨᱟᱹᱣ ᱠᱟᱫᱟ ᱟᱹᱵᱤᱱ ᱫᱚ ᱛᱟᱦᱚᱞᱮ᱾
ᱦᱮᱸ ᱟᱨ ᱛᱟᱯᱚᱨ ᱡᱟᱦᱟᱸ ᱫᱚ ᱞᱟᱹᱭ ᱜᱟᱱᱚᱜᱼᱟ ᱡᱟᱦᱟᱸ ᱫᱚ ᱡᱚᱝᱜᱚᱞ ᱢᱚᱦᱚᱞ ᱴᱚᱴᱷᱟ ᱨᱮ ᱚᱱᱟ ᱚᱱᱟ ᱠᱚᱨᱮ ᱦᱚᱸ ᱟᱞᱮ ᱫᱚ ᱯᱷᱤᱞᱦᱤ ᱪᱟᱞᱟᱣ ᱦᱩᱭ ᱠᱟᱱ ᱛᱟᱞᱮᱭᱟ᱾ ᱡᱟᱦᱟᱸ ᱫᱚ ᱚᱸᱰᱮᱱᱟᱜ ᱢᱟᱱᱮ ᱱᱚᱝᱠᱟ ᱟᱞᱮᱭᱟᱜ ᱥᱟᱛᱟᱢ ᱪᱚᱰ ᱨᱮ ᱱᱚᱝᱠᱟ ᱢᱮᱱᱟᱜ ᱟᱠᱟᱫᱟ ᱡᱟᱦᱟᱸ ᱫᱚ ᱞᱟᱹᱭ ᱜᱟᱱᱚᱜ ᱚᱸᱰᱮ ᱨᱮᱱ ᱢᱟᱹᱱᱢᱤ ᱠᱚ ᱚᱠᱟ ᱞᱮᱠᱟ ᱠᱚ ᱛᱟᱦᱮᱱ ᱠᱟᱱᱟ ᱟᱠᱚᱣᱟᱜ ᱠᱟᱹᱣᱰᱤ ᱟᱹᱨᱤ ᱚᱠᱟᱞᱮᱠᱟ ᱟᱠᱚᱣᱟᱜ ᱞᱟᱭᱼᱞᱟᱠᱪᱟᱨ ᱚᱠᱟᱞᱮᱠᱟ ᱚᱸᱰᱮᱱᱟᱜ᱾ ᱢᱟᱱᱮ ᱯᱚᱨᱤᱵᱮᱥ ᱩᱠᱟᱞ ᱚᱠᱟ ᱞᱚᱭᱚᱝ ᱚᱱᱟ ᱠᱚ ᱱᱤᱭᱮ ᱟᱞᱮ ᱫᱚ ᱠᱟᱹᱴᱤᱡ ᱨᱤᱥᱟᱨᱪ ᱦᱩᱭᱟᱹᱹ ᱦᱩᱭ ᱟᱞᱮᱭᱟ ᱵᱟᱝ᱾
ᱟᱪᱪᱷᱟ ᱟᱪᱪᱷᱟ᱾ ᱦᱮᱸ, ᱜᱚᱝᱠᱮ ᱛᱟᱦᱚᱞᱮ ᱟᱵᱤᱱ ᱫᱚ ᱪᱮᱫ ᱯᱤᱮᱭᱤᱪᱰᱤ ᱵᱤᱱ ᱠᱚᱨᱟᱣ ᱫᱟ?
ᱯᱤᱮᱭᱤᱪᱰᱤ ᱫᱚ ᱵᱟᱝ ᱜᱚᱝᱠᱮ ᱞᱟᱹᱭ ᱜᱟᱱᱚᱜᱼᱟ ᱛᱚᱫᱚ ᱮᱢᱮ ᱞᱤᱧ ᱠᱚᱨᱟᱣᱫᱟ ᱢᱟᱥᱴᱟᱨ ᱰᱤᱜᱽᱨᱤ ᱞᱤᱧ ᱠᱚᱨᱟᱣ ᱫᱟ᱾ ᱟᱫᱚ ᱦᱟᱸᱜ ᱢᱩᱪᱟᱹᱫ ᱨᱮᱦᱟᱸᱜ ᱢᱩᱪᱟᱹᱫ ᱯᱮᱯ ᱯᱟᱨ ᱨᱮᱦᱟᱸᱜ ᱜᱚᱝᱠᱮ ᱚᱝᱠᱟ ᱡᱟᱦᱟᱸ ᱫᱚ ᱟᱞᱮ ᱨᱤᱥᱟᱨᱪ ᱯᱮᱯᱟᱨ ᱢᱤᱫᱴᱟᱝ ᱛᱟᱦᱮᱸᱱ ᱛᱟᱞᱮᱭᱟ ᱟᱞᱮ᱾ ᱚᱱᱟ ᱨᱤᱥᱟᱨᱪ ᱯᱮᱯᱟᱨ ᱫᱚ ᱱᱚᱠᱟ ᱵᱟᱢ ᱨᱤᱥᱟᱨᱪ ᱟᱹᱜᱩ ᱞᱮᱠᱷᱟᱱ ᱵᱟᱢ ᱚᱞ ᱫᱟᱲᱮᱭᱟᱜᱼᱟ ᱦᱟᱸᱜ᱾ ᱚᱱᱟ ᱠᱚ ᱵᱟᱢ ᱧᱮᱞ ᱞᱮᱠᱷᱟᱱ ᱜᱚᱢᱠᱮ ᱪᱮᱫ ᱞᱮᱠᱟᱢ ᱚᱞᱟ ᱦᱟᱸᱜ ᱚᱱᱟ ᱨᱤᱥᱟᱨᱪ ᱛᱮ ᱚᱞ ᱦᱩᱭᱩᱜ᱾ ᱦᱟᱸᱜ ᱨᱤᱥᱟᱨᱪ ᱦᱩᱭᱩᱜᱼᱟ ᱾
ᱚᱹᱹᱹ
ᱟᱫᱚ ᱚᱱᱠᱟ ᱱᱚᱣᱟ ᱴᱩᱨ ᱠᱚᱦᱚᱸ ᱮᱠᱫᱚᱢ ᱟᱞᱮᱥᱮᱫ ᱫᱚ ᱠᱟᱹᱴᱤᱡ ᱵᱷᱟᱜᱤ ᱜᱮ ᱵᱩᱡᱷᱟᱹᱜᱼᱟ ᱜᱚᱝᱠᱮ ᱮᱠᱫᱚᱢ ᱚᱱᱠᱟ ᱚᱞᱚᱜ ᱥᱚᱢᱚᱭ ᱢᱟ ᱥᱟᱨᱟᱫᱤᱱ ᱚᱞᱚᱜ ᱦᱩᱭᱩᱜᱼᱟ ᱚᱱᱠᱟ ᱯᱷᱟᱸᱠᱟ ᱴᱟᱭᱤᱢ ᱠᱚ ᱵᱟᱝ ᱧᱟᱢᱚᱜᱼᱟ ᱚᱱᱠᱟ ᱟᱹᱰᱤ ᱵᱷᱟᱜᱮ ᱵᱷᱟᱜᱮ ᱡᱟᱭᱜᱟ ᱥᱮᱱ ᱠᱟᱛᱮᱜ ᱠᱟᱹᱴᱤᱡ ᱢᱚᱱᱮ ᱡᱤᱣᱤ ᱠᱚ ᱟᱹᱰᱤ ᱵᱷᱟᱜᱮ ᱵᱩᱡᱷᱟᱹᱜ ᱠᱷᱟᱱ ᱚᱱᱠᱟ ᱥᱮᱱᱚᱜ ᱜᱮᱭᱟᱞᱮ ᱜᱚᱝᱠᱮ ᱟᱞᱮ ᱫᱚ
ᱟᱪᱪᱷᱟ ᱟᱪᱪᱷᱟ ᱦᱳᱭ ᱠᱟᱹᱴᱤᱡ ᱢᱟᱱᱮ ᱫᱟᱬᱟᱱ ᱪᱟᱞᱟᱜ ᱠᱚᱫᱚ ᱢᱚᱱᱮ ᱠᱚ ᱯᱷᱨᱮᱥ ᱢᱟᱱᱮ ᱵᱷᱟᱜᱮ ᱧᱚᱜ ᱵᱩᱡᱷᱟᱹᱜᱼᱟ ᱟᱨ ᱪᱮᱫ
ᱦᱳᱭ ᱛᱟᱯᱚᱨ ᱚᱱᱠᱟ ᱥᱟᱱᱟᱢ ᱠᱚᱜᱮ ᱚᱞᱚᱜ ᱡᱤᱭᱚᱱ ᱨᱮ ᱠᱟᱹᱴᱤᱡ ᱵᱚᱨᱦᱮ ᱨᱮ ᱢᱮᱱᱟᱜ ᱵᱚᱱᱟ ᱚᱱᱠᱟ ᱡᱩᱫᱤ ᱵᱟᱵᱚ ᱥᱮᱱ ᱞᱮᱱᱠᱷᱟᱱ ᱠᱟᱹᱴᱤᱡ ᱢᱤᱫᱵᱟᱨ ᱫᱤᱱ ᱦᱚᱸ ᱢᱚᱡᱽ ᱦᱚᱸ ᱵᱟᱭ ᱵᱩᱡᱷᱟᱹᱜᱼᱟ ᱵᱟ ᱢᱚᱱᱮ ᱯᱟᱲᱦᱟᱜ ᱥᱮᱜᱦᱚᱸ ᱢᱚᱱᱮ ᱡᱤᱣᱤ ᱠᱚ ᱵᱟᱭ ᱵᱟᱹᱭᱥᱠᱟᱹᱜᱼᱟ ᱵᱟ
ᱦᱮᱸ ᱦᱮᱸ
ᱛᱟᱦᱚᱞᱮ ᱜᱚᱝᱠᱮ ᱚᱱᱠᱟ ᱟᱸᱡᱚᱢ ᱟᱠᱟᱫ ᱫᱚᱞᱤᱧ ᱟᱯᱮ ᱥᱮᱫ ᱫᱚ ᱦᱟᱸᱜ ᱫᱚᱢᱮ ᱵᱤᱨ ᱵᱩᱨᱩ ᱠᱚ ᱢᱮᱱᱟᱜ ᱠᱟᱫᱟ ᱥᱮ ᱪᱮᱫ
ᱩ ᱵᱤᱨᱵᱩᱨᱩ ᱠᱚᱫᱚ ᱦᱳᱭ ᱢᱮᱱᱟᱜ ᱫᱚ ᱢᱮᱱᱟᱜ ᱠᱟᱫᱟ ᱵᱤᱨ ᱵᱩᱨᱩ ᱠᱚᱜᱮ ᱢᱟᱱᱮ ᱟᱞᱮ ᱫᱚ ᱵᱩᱨᱩ ᱫᱤᱥᱚᱢ ᱜᱮ ᱠᱟᱱᱟᱞᱮ ᱚᱱᱠᱟ ᱢᱮᱱ ᱜᱟᱱᱚᱜᱼᱟ
ᱟᱪᱪᱷᱟ ᱟᱪᱪᱷᱟ ᱦᱮᱸ ᱜᱚᱝᱠᱮ ᱟᱫᱚ ᱚᱱᱠᱟ ᱛᱤᱞᱤᱧ ᱟᱸᱡᱚᱢ ᱟᱠᱟᱫᱟ ᱫᱚᱢᱮ ᱤᱭᱟᱹ ᱠᱚᱠᱚ ᱩᱰᱩᱝᱠᱚᱜ ᱜᱮᱭᱟ ᱥᱮ ᱪᱮᱫ ᱦᱟᱛᱤ ᱠᱚ
ᱦᱟᱹᱛᱤ ᱠᱚ ᱦᱳᱭ ᱦᱳᱭ ᱦᱟᱹᱛᱤ ᱠᱚᱫᱚ ᱱᱟᱦᱟᱜ ᱢᱟᱱᱮ ᱩᱰᱩᱠ ᱫᱚ ᱩᱰᱩᱠᱚᱜ ᱜᱮᱭᱟᱞᱮ ᱮᱱᱛᱮ ᱫᱚᱢᱮᱜᱮ ᱢᱟᱱᱮ ᱦᱩᱲᱩ, ᱦᱩᱲᱩ ᱢᱟᱱᱮ ᱛᱤᱱ ᱥᱩᱢᱟᱹᱭ ᱵᱤᱞᱤᱜ ᱟᱥᱮ ᱩᱱ ᱥᱩᱚᱢᱟᱹᱭ ᱫᱚ ᱯᱨᱟᱭ ᱫᱤᱱ ᱜᱮ -ᱛᱤ ᱠᱚ ᱩᱰᱩᱠᱚᱜ ᱜᱮᱭᱟ ᱟᱫᱚ ᱱᱮᱛᱟᱨ ᱫᱚ ᱩᱱᱠᱩ ᱯᱷᱚᱨᱮᱥᱴᱚ ᱨᱮᱱ ᱦᱚᱲ ᱜᱮ ᱞᱟᱜᱟ ᱢᱟᱱᱮ ᱞᱟᱜᱟ ᱠᱚᱣᱟ ᱠᱚ ᱦᱟᱹᱛᱤ ᱠᱚᱫᱚ
ᱞᱟᱦᱟ ᱛᱮᱫᱚ ᱵᱟᱝᱠᱷᱟᱱ ᱱᱤᱡᱮ ᱛᱮᱜᱮ ᱞᱟᱜᱟ ᱦᱩᱭᱩᱜ ᱛᱟᱞᱮ ᱛᱟᱦᱮᱸᱫ
ᱛᱟᱦᱚᱞᱮ ᱜᱚᱝᱠᱮ ᱠᱚ ᱦᱤᱡᱩᱜ ᱜᱮᱫᱚ ᱦᱩᱲᱩ ᱠᱚᱠᱚ ᱡᱚᱢ ᱛᱟᱯᱮ ᱜᱮᱭᱟ ᱛᱚ
ᱦᱮᱸ ᱦᱮᱸ ᱡᱚᱢ ᱛᱟᱞᱮ ᱜᱮᱭᱟ ᱠᱚ ᱱᱮᱛᱟᱨ ᱫᱚ ᱚᱱᱮ ᱞᱟᱜᱟᱭᱮᱫ ᱠᱚᱣᱟ ᱠᱚ- ᱛᱚ ᱞᱟᱦᱟ ᱛᱮᱫᱚ ᱚᱱᱠᱟ ᱞᱟᱜᱟᱣ ᱥᱤᱥᱴᱮᱢ ᱵᱟᱝ ᱛᱟᱦᱮᱸ ᱠᱟᱱᱟ ᱵᱟᱠᱚ ᱞᱟᱜᱟ ᱠᱚ ᱛᱟᱦᱮᱸᱫ ᱟᱨ ᱟᱞᱮᱛᱮ ᱱᱤᱡᱮ ᱛᱮᱜᱮ ᱞᱟᱜᱟ ᱦᱩᱭᱩᱜ ᱦᱩᱭᱩᱜ ᱛᱟᱞᱮ ᱛᱟᱦᱮᱸᱫ ᱟᱫᱚ ᱩᱱᱟᱹᱜ ᱫᱚ ᱮᱸᱻ ᱵᱟᱞᱮ ᱞᱟᱜᱟ ᱫᱟᱲᱮᱭᱟᱠᱚ ᱛᱟᱦᱮᱸᱫ ᱛᱚ ᱛᱚ ᱞᱟᱦᱟ ᱫᱚ ᱦᱩᱲᱩ ᱠᱚ ᱡᱚᱢ ᱛᱟᱦᱮ ᱛᱚ ᱱᱮᱛᱟᱨ ᱫᱚ ᱩᱱᱟᱹᱜ ᱫᱚ ᱵᱟᱠᱚ ᱡᱚᱢ ᱫᱟ
ᱟᱪᱪᱷᱟ ᱟᱪᱪᱷᱟ ᱟᱨ ᱛᱟᱦᱚᱞᱮ ᱚᱱᱠᱟ ᱧᱮᱞᱚᱜ ᱜᱮᱭᱟ ᱚᱱᱠᱟ ᱟᱹᱞᱤᱧ ᱢᱟ ᱢᱳᱵᱟᱭᱤᱞ ᱠᱚᱨᱮ ᱜᱮᱞᱤᱧ ᱧᱮᱞ ᱠᱟᱣᱱᱟ ᱦᱟᱸᱜ ᱡᱮ ᱱᱚᱝᱠᱟ ᱦᱚᱲ ᱠᱚᱠᱚ ᱜᱚᱡ ᱜᱚᱡ ᱦᱚᱪᱚᱜ ᱜᱮᱭᱟ ᱩᱱᱠᱩ ᱴᱷᱮᱱ ᱛᱟᱦᱞᱮ ᱩᱱᱠᱩ ᱡᱟᱦᱟᱸᱭ ᱠᱚ ᱜᱚᱡ ᱦᱚᱪᱚᱜ ᱜᱮᱭᱟ ᱛᱟᱦᱞᱮ ᱩᱱᱠᱩ ᱠᱟ ᱥᱚᱨᱠᱟᱨ ᱯᱟᱦᱟᱴᱟ ᱠᱷᱚᱱ ᱜᱚᱲᱚ ᱥᱚᱯᱚᱦᱚᱫ ᱠᱚ ᱮᱢᱟ ᱠᱚᱜᱮᱭᱟ ᱥᱮ ᱵᱟᱝᱜᱮ
ᱦᱮᱸ ᱦᱮᱸ ᱮᱢ ᱫᱚ ᱮᱢ ᱫᱚᱠᱚ ᱮᱢᱟ ᱠᱚᱜᱮᱭᱟ ᱛᱤᱱᱟᱹᱜ ᱮᱢ ᱫᱚᱠᱚ ᱮᱢᱟ ᱠᱚ ᱜᱮᱭᱟ ᱛᱤᱱᱟᱹᱜ ᱛᱤᱱ ᱞᱟᱠᱷ ᱥᱮ ᱛᱤᱱᱟᱹᱜ ᱠᱚ ᱮᱢᱟ ᱠᱚᱣᱟ ᱡᱟᱭᱦᱳᱠ᱾ ᱮᱢ ᱫᱚ ᱮᱢᱟ ᱠᱚ ᱜᱮᱭᱟ ᱟᱨ ᱪᱮᱫ ᱟᱨ ᱚᱲᱟᱜ ᱫᱩᱣᱟᱹᱨ ᱠᱚ ᱨᱟᱹᱯᱩᱫ ᱞᱮᱠᱷᱟᱱ ᱦᱚᱸ ᱠᱚ ᱮᱢᱟᱭ ᱜᱮᱭᱟᱹ ᱜᱚᱲᱚ ᱥᱚᱯᱚᱦᱚᱫᱽ ᱥᱚᱨᱠᱟᱨ ᱠᱷᱳᱱᱟᱜ
ᱟᱪᱪᱷᱟ
ᱦᱮᱸ ᱦᱩᱸ
ᱛᱟᱦᱚᱞᱮ ᱜᱚᱝᱠᱮ ᱩᱴ ᱯᱩᱰᱠᱟᱹ ᱠᱚᱫᱚ ᱧᱟᱢᱚᱜ ᱠᱟᱱᱟ ᱥᱮ ᱵᱟᱝ ᱟᱯᱮ ᱥᱮᱫ ᱫᱚ
ᱦᱮᱸ ᱦᱮᱸ ᱧᱟᱢᱚᱜ ᱠᱟᱱᱟ ᱟᱫᱚ ᱚᱲᱟᱜ ᱫᱚ ᱦᱟᱸᱜ ᱱᱤᱭᱟᱹ ᱠᱚᱴᱟ ᱫᱤᱱ ᱵᱟᱝ ᱪᱟᱞᱟᱣ ᱦᱩᱭ ᱠᱟᱱᱟ ᱛᱚ ᱟᱫᱚ ᱧᱟᱢ ᱫᱚ ᱧᱟᱢᱚᱜ ᱠᱟᱱᱟ ᱥᱟᱣᱨᱤ ᱫᱟᱜ ᱫᱟᱜ ᱫᱤᱱᱜᱮ ᱱᱚᱣᱟ ᱠᱚᱢᱟ ᱧᱟᱢᱚᱜ ᱜᱮᱭᱟ ᱵᱤᱨ ᱫᱤᱥᱚᱢ ᱨᱮᱢᱟ
ᱦᱳᱭ ᱚᱱᱟ ᱜᱮᱞᱤᱧ ᱟᱸᱡᱚᱢ ᱟᱠᱟᱫᱟ ᱛᱚ ᱡᱮ ᱵᱤᱨ ᱫᱤᱥᱚᱢ ᱨᱮᱢᱟ ᱵᱟᱹᱲᱛᱤ ᱠᱟᱭᱛᱮ ᱩᱫ ᱯᱩᱴᱠᱟᱹ ᱠᱚ ᱧᱟᱢᱚᱜᱼᱟ ᱦᱟᱜ ᱱᱤᱦ ᱠᱚᱴᱟ ᱫᱤᱱ ᱫᱚᱦᱟᱸᱜ
ᱦᱳᱭ ᱦᱳᱭ ᱟᱫᱚ ᱜᱚᱝᱠᱮ ᱟᱯᱮ ᱥᱮᱫ ᱫᱚ ᱪᱮᱫ ᱞᱮᱠᱟ ᱢᱟᱱᱮ ᱵᱟᱡᱟᱨ ᱫᱤᱥᱚᱢ ᱠᱟᱱᱟ ᱯᱮᱥᱮ
ᱦᱮᱸ ᱜᱚᱝᱠᱮ ᱟᱞᱮ ᱥᱮᱫ ᱫᱚ ᱞᱟᱹᱭ ᱠᱟᱱᱟ ᱵᱟᱡᱟᱨ ᱫᱤᱥᱚᱢ ᱜᱮ ᱮᱠᱫᱚᱢ
ᱚ
ᱟᱞᱮ ᱥᱮᱫ ᱫᱚ ᱱᱚᱝᱠᱟ ᱵᱤᱨᱼᱵᱩᱨᱩ ᱠᱚᱦᱚᱸ ᱵᱟᱹᱱᱩᱜ ᱟᱠᱟᱫᱟ ᱱᱚᱝᱠᱟ ᱱᱚᱝᱠᱟ ᱥᱚᱨᱟᱱ ᱴᱟᱺᱰᱤ ᱜᱮ ᱟᱞᱮᱥᱮᱫ ᱢᱟ ᱱᱚᱝᱠᱟ ᱞᱟᱹᱭ ᱜᱟᱱᱚᱜᱼᱟ ᱵᱟᱹᱫᱽ ᱠᱷᱮᱛ ᱢᱮᱱᱟᱜᱼᱟ ᱟᱨ ᱵᱟᱡᱟᱨ ᱨᱮᱜᱮ ᱮᱠᱫᱚᱢ ᱞᱟᱹᱭ ᱜᱟᱱᱚᱜᱼᱟ ᱱᱚᱛᱮ ᱫᱚ ᱦᱟᱸᱜ
ᱚ ᱢᱟᱱᱮ ᱦᱟᱹᱛᱤ ᱴᱟᱹᱛᱤ ᱠᱚᱨᱮᱱᱟᱜ ᱵᱚᱛᱚᱨ ᱠᱚᱫᱚ ᱵᱟᱹᱪᱩᱜᱼᱟ ᱛᱟᱦᱚᱞᱮ
ᱵᱟᱝ ᱵᱟᱝ ᱜᱚᱝᱠᱮ ᱟᱞᱮᱥᱮᱫ ᱫᱚ ᱦᱟᱸᱜ ᱱᱚᱝᱠᱟ ᱦᱟᱹᱛᱤ ᱵᱩᱛ ᱦᱟᱹᱛᱤ ᱵᱚᱛᱚᱨ ᱫᱚ ᱵᱟᱹᱱᱩᱜᱼᱟ ᱱᱚᱛᱮ ᱦᱟᱹᱛᱤ ᱦᱚᱸ ᱵᱟᱹᱠᱩ ᱦᱤᱡᱩᱜᱼᱟ ᱟᱞᱮ ᱥᱮᱫ ᱫᱚ
ᱚ
ᱡᱩᱫᱤ ᱠᱚ ᱟᱹᱜᱩ ᱠᱩᱠᱷᱟᱱ ᱫᱚᱥᱮ ᱢᱟᱥᱮ ᱢᱤᱫ ᱫᱷᱟᱣ ᱦᱟᱸᱜ ᱡᱩᱫᱤ ᱩᱝᱠᱩ ᱟᱹᱥᱩᱞ ᱦᱟᱹᱛᱤ ᱜᱮ ᱡᱩᱫᱤ ᱦᱚᱸ ᱦᱩᱲᱩ ᱤᱭᱟᱹ ᱥᱚᱢᱚᱭ ᱠᱚ ᱟᱹᱜᱩ ᱤᱭᱟᱹ ᱦᱳᱲᱩ ᱠᱷᱚᱭ ᱠᱚ ᱟᱹᱜᱩ ᱵᱟᱲᱟ ᱠᱚᱴᱷᱮᱱ ᱞᱟᱦᱟᱛᱮ ᱱᱮᱛᱟᱨ ᱢᱟ ᱟᱫᱚ ᱵᱟᱠᱚ ᱟᱹᱜᱩ ᱵᱟᱲᱟᱭᱮᱫ ᱠᱚᱣᱟ
ᱵᱟᱝ ᱵᱟᱝ ᱱᱮᱛᱟᱨ ᱫᱚ ᱚᱱᱟ ᱠᱩᱫᱩ ᱟᱞᱮ ᱥᱮᱫ ᱫᱚ ᱵᱟᱠᱚ ᱟᱹᱜᱩ ᱵᱟᱲᱟᱭᱮᱜ ᱠᱚᱣᱟ ᱚᱱᱠᱟ ᱫᱚ
ᱛᱟᱦᱟᱞᱮ ᱜᱚᱝᱠᱮ ᱟᱯᱮ ᱥᱮᱫ ᱫᱚ ᱵᱟᱡᱟᱨ ᱠᱩᱫᱚ ᱛᱤᱱᱟᱹᱜ ᱡᱷᱟᱹᱞ ᱡᱷᱟᱹᱞ ᱜᱮᱛᱮ?
ᱟᱹ ᱵᱟᱡᱟᱨ ᱫᱚ ᱟᱞᱮ ᱚᱲᱟᱜ ᱠᱷᱚᱱᱟᱜ ᱫᱚ ᱡᱟᱹᱥᱛᱤ ᱫᱚ ᱵᱟᱝ ᱥᱟᱺᱜᱤᱧᱟ ᱟᱸ ᱥᱮ ᱠᱟᱹᱴᱤᱡ ᱡᱷᱟᱹᱞ ᱫᱚ ᱡᱷᱟᱹᱞ ᱡᱷᱟᱹᱞ ᱡᱷᱟᱹᱞ ᱧᱚᱜ ᱨᱮᱜᱮ ᱵᱟᱡᱟᱨ ᱫᱚ ᱢᱮᱱᱟᱜᱼᱟ᱾ ᱛᱟᱦᱚᱞᱮ ᱚᱲᱟᱜ ᱠᱷᱚᱱᱟᱜ ᱫᱚ ᱵᱟᱝ ᱥᱟᱺᱜᱤᱧᱟ ᱵᱟᱡᱟᱨ ᱠᱩᱫᱚ
ᱟᱪᱷᱟ ᱦᱮᱸ ᱟᱞᱮᱭᱟᱜ ᱫᱚ ᱞᱟᱹᱭ ᱜᱟᱱᱚᱜ ᱟᱞᱮᱭᱟᱜ ᱫᱚ ᱜᱚᱝᱠᱮ ᱚᱲᱟᱜ ᱥᱩᱨ ᱨᱮᱜᱮ
ᱚᱻ ᱟᱞᱮ ᱫᱚ ᱢᱟᱱᱮ ᱪᱮᱫᱠᱟ ᱟ ᱯᱩᱨᱟᱹ ᱦᱮᱸ ᱦᱮᱸ ᱪᱮᱫᱠᱟ ᱵᱮᱱ ᱞᱟᱹᱭ ᱫᱟ ᱜᱚᱝᱠᱮ
ᱪᱮᱫ ᱟᱞᱮ ᱫᱚᱦᱟᱸᱜ ᱚᱲᱟᱜ ᱠᱷᱚᱱ ᱵᱟᱨ ᱯᱮ ᱡᱟᱸᱜᱟ ᱵᱤᱱ ᱩᱰᱩᱝ ᱞᱮᱱᱠᱷᱟᱱ ᱜᱮ ᱦᱟᱸᱜ ᱵᱟᱡᱟᱨ ᱠᱚᱵᱤᱱ ᱧᱟᱢᱟ ᱟᱨ
ᱚ ᱦᱚᱸ ᱵᱷᱟᱜᱮ ᱜᱮᱛᱚ ᱟᱨ ᱟᱞᱮ ᱫᱚ ᱪᱮᱫ ᱞᱮᱠᱟ ᱢᱟᱱᱮ ᱯᱩᱨᱟᱹᱯᱩᱨᱤ ᱦᱚᱸ ᱵᱩᱨᱩ ᱫᱤᱥᱚᱢ ᱫᱚ ᱵᱟᱞᱮ ᱯᱟᱲᱟᱜ ᱠᱟᱱᱟ ᱟᱸ ᱟᱫᱚ ᱢᱟᱱᱮ ᱟᱞᱮ ᱥᱩᱨ ᱟ ᱟᱞᱮᱭᱟᱜ ᱢᱟᱱᱮ ᱥᱩᱨ ᱠᱷᱚᱱᱟᱜ ᱜᱮ ᱵᱩᱨᱩ ᱮᱛᱚᱦᱚᱵ ᱟᱠᱟᱱᱟ ᱟᱨ ᱪᱮᱫ ᱵᱩᱨᱩ ᱫᱤᱥᱚᱢ ᱫᱚ ᱟᱞᱮ ᱫᱚ ᱵᱟᱞᱮ ᱯᱟᱲᱟᱜ ᱠᱟᱱᱟ ᱟᱨ ᱪᱮᱫ ᱱᱚᱛᱮ ᱨᱮᱫᱚ ᱵᱟᱡᱟᱨ ᱠᱩᱫᱚ ᱥᱩᱨ ᱜᱮᱛᱟᱞᱮᱭᱟ ᱥᱩᱨ ᱫᱚ
ᱛᱟᱦᱚᱞᱮ ᱜᱚᱝᱠᱮ ᱟᱯᱮ ᱥᱮᱫ ᱫᱚ ᱯᱚᱨᱚᱵᱽ ᱮᱱᱮᱡ ᱠᱚ ᱵᱟᱹᱲᱛᱤ ᱦᱩᱭᱩᱜ ᱜᱮᱭᱟ ᱥᱮ ᱟᱸᱡᱚᱢ ᱟᱠᱟᱫ ᱫᱚᱞᱤᱧ
ᱦᱮᱸ ᱜᱚᱝᱠᱮ ᱪᱮᱜ ᱠᱟ?
ᱟᱯᱮᱥᱮᱫ ᱫᱚᱞᱤᱧ ᱟᱸᱡᱚᱢ ᱟᱠᱟᱫ ᱫᱚ ᱵᱟᱹᱛᱤ ᱯᱚᱨᱚᱵᱽ ᱠᱚᱠᱚ ᱮᱱᱮᱡᱟ ᱥᱮ ᱪᱮᱫ?
ᱟᱺ ᱦᱮᱸ ᱯᱚᱨᱚᱵᱽ ᱠᱚ ᱦᱮᱸ ᱦᱩᱭ ᱵᱟᱲᱟᱜ ᱜᱮᱭᱟ
ᱚᱱᱟ ᱜᱮᱞᱤᱧ ᱟᱡ